ᱦᱮᱸ ᱡᱚᱦᱟᱨ ᱜᱮ
ᱦᱩᱸ ᱪᱮᱫ ᱠᱚᱵᱤᱱ ᱪᱤᱠᱟᱹᱭᱫᱟ
ᱦᱚᱸᱜᱼᱚᱭ ᱢᱮᱱᱟᱜ ᱞᱤᱧ ᱜᱮᱭᱟ ᱱᱤᱛ ᱫᱚ ᱢᱮᱫᱽᱱᱟᱯᱩᱨ ᱥᱮᱫ ᱨᱮ ᱛᱟᱦᱮᱸ ᱦᱩᱭᱩᱜ ᱠᱟᱱᱟ ᱛᱚ ᱯᱚᱨ ᱛᱟᱦᱮᱸ ᱦᱩᱭᱩᱜ ᱠᱟᱱᱟ ᱟᱹᱵᱤᱱ ᱜᱮ ᱪᱮᱫ ᱠᱚᱵᱤᱱ ᱪᱤᱠᱟᱹᱭᱮᱫᱟ
ᱟᱹᱞᱤᱧ ᱦᱚᱸ ᱫᱩᱲᱩᱵ ᱵᱟᱲᱟ ᱠᱟᱱᱟᱞᱤᱧ ᱱᱟᱯᱟᱭ ᱵᱟᱲᱟ ᱜᱮᱭᱟᱵᱤᱱ ᱛᱚ ᱱᱤᱭᱟᱹ ᱜᱷᱟᱹᱲᱤᱡ ᱫᱚ
ᱦᱳᱭ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱟᱨ ᱚᱲᱟᱜ ᱠᱚᱨᱮ ᱪᱮᱫ ᱠᱚ ᱪᱤᱠᱟᱹᱭᱮᱫᱟ
ᱚᱲᱟᱜ ᱠᱚᱨᱮ ᱢᱟ ᱚᱲᱟᱜ ᱠᱚᱨᱮ ᱜᱮ ᱢᱮᱱᱟᱜ ᱠᱚᱣᱟ ᱱᱟᱯᱟᱭ ᱜᱮ ᱟᱹᱵᱤᱱᱟᱜ ᱛᱟᱦᱚᱞᱮ ᱟᱹᱞᱤᱧᱟᱜ ᱧᱩᱛᱩᱢ ᱫᱚ ᱥᱩᱵᱷᱟᱥ ᱛᱟᱦᱮᱱᱟᱞᱤᱧ ᱜᱳᱣᱟᱞᱛᱳᱲ ᱨᱮ
ᱟᱪᱪᱷᱟ ᱟᱹᱰᱤ ᱱᱟᱯᱟᱭ ᱟᱹᱞᱤᱧᱟᱜ ᱱᱚᱜᱼᱚᱭ ᱢᱮᱫᱽᱱᱟᱯᱩᱨ ᱥᱮᱫ ᱨᱮᱜ ᱢᱮᱥᱨᱮ ᱛᱟᱦᱮᱸ ᱦᱩᱭᱩᱜ ᱠᱟᱱᱟ
ᱦᱩᱸ ᱪᱮᱫ ᱠᱚᱵᱤᱱ ᱪᱤᱠᱟᱹᱭ ᱜᱮ
ᱯᱳᱥᱴ ᱜᱨᱮᱡᱩᱭᱮᱴ ᱠᱚᱨᱟᱣ ᱦᱩᱭᱩᱜ ᱠᱟᱱᱟ
ᱦᱮᱸ ᱯᱳᱥᱴ ᱜᱨᱮᱡᱩᱭᱮᱴ ᱪᱷᱟᱲᱟ ᱡᱟᱦᱟᱱᱟᱜ ᱵᱟᱵᱤᱱ ᱠᱚᱨᱟᱣᱮᱜᱼᱟ
ᱡᱟᱦᱟᱱᱟᱜ ᱫᱚ ᱫᱚ ᱚᱱᱠᱟᱱᱟᱜ ᱫᱚ ᱵᱟᱝ ᱠᱚᱨᱟᱣ ᱦᱩᱭᱩᱜ ᱠᱟᱱᱟ
ᱠᱚᱢᱯᱤᱭᱩᱴᱤᱵᱷ ᱞᱟᱭᱤᱱ ᱥᱮᱫ ᱵᱟᱵᱤᱱ ᱪᱟᱞᱟᱣ ᱠᱟᱱᱟ
ᱠᱚᱢᱯᱤᱴᱮᱴᱤᱵᱷ ᱞᱟᱭᱤᱱ ᱯᱟᱲᱦᱟᱣ ᱦᱩᱭ ᱞᱮᱱ ᱜᱮᱭᱟ ᱛᱩᱨᱩᱭ ᱥᱟᱭ ᱪᱟᱸᱫᱳ ᱜᱟᱱ ᱢᱟᱨᱟᱲᱟᱝ ᱟᱫᱚ ᱱᱤᱛ ᱫᱚ ᱠᱟᱹᱴᱤᱡ ᱦᱟᱱᱟ ᱱᱟᱣᱟ ᱠᱟᱹᱢᱤ ᱠᱷᱟᱹᱛᱤᱨ ᱥᱚᱢᱚᱭ ᱵᱟᱝ ᱦᱩᱭᱩᱜ ᱠᱟᱱᱟ ᱥᱮ ᱚᱠᱛᱚ ᱠᱚ ᱵᱟᱝ ᱦᱩᱭᱩᱜ ᱠᱟᱱᱟ ᱟᱹᱵᱤᱱ ᱜᱮ ᱞᱟᱹᱭ ᱵᱤᱱ ᱪᱮᱫ ᱠᱚᱵᱤᱱ ᱪᱤᱠᱟᱹ ᱵᱟᱲᱟᱭᱮᱫᱟ
ᱠᱚᱢᱯᱤᱴᱤᱵᱷ ᱞᱟᱭᱤᱱ ᱠᱚᱜᱮ ᱧᱮᱞ ᱵᱟᱲᱟ ᱦᱩᱭᱩᱜ ᱠᱟᱱᱟ ᱛᱚ ᱡᱟᱦᱟᱱᱟᱜ ᱧᱟᱢᱚᱜᱼᱟᱥᱮ ᱵᱟᱭ ᱧᱟᱢᱚᱜᱼᱟ
ᱱᱮᱛᱟᱨ ᱫᱤᱱ ᱨᱮᱢᱟ ᱱᱚᱣᱟ ᱱᱚᱨᱢᱮᱞ ᱛᱮ ᱯᱟᱲᱦᱟᱣ ᱠᱟᱛᱮᱮᱫ ᱫᱚ ᱚᱱᱠᱟ ᱥᱩᱡᱳᱜᱽ ᱥᱩᱵᱤᱫᱷᱟ ᱵᱟᱝ ᱧᱟᱢᱚᱜ ᱠᱟᱱᱟ ᱠᱚᱢᱯᱤᱴᱤᱴᱤᱵᱷ
ᱥᱚᱨᱠᱟᱨ ᱠᱚᱦᱚᱸ ᱠᱚ ᱚᱱᱠᱟᱱ ᱠᱟᱱᱟ ᱛᱚ ᱪᱟᱹᱠᱨᱤ ᱠᱚᱦᱚᱸ ᱵᱟᱠᱚ ᱮᱢᱚᱜ ᱠᱟᱱᱟ
ᱦᱳᱭ ᱟᱫᱚ ᱟᱵᱚ ᱫᱚ ᱯᱟᱲᱦᱟᱣ ᱞᱮᱠᱟ ᱵᱟᱵᱚᱱ ᱯᱟᱲᱦᱟᱜ ᱠᱟᱱᱟ ᱥᱮ ᱥᱚᱨᱠᱟᱨ ᱜᱮ ᱪᱟᱹᱠᱨᱤ ᱵᱟᱝ ᱮᱢᱚᱜ ᱠᱟᱱᱟ ᱠᱚ ᱵᱟᱰᱟᱭ ᱟ ᱫᱚ
ᱵᱟᱝ ᱵᱟᱝ ᱥᱚᱨᱠᱟᱨ ᱜᱮ ᱪᱟᱹᱠᱨᱤ ᱵᱟᱭ ᱮᱢᱚᱜ ᱠᱟᱱᱟ
ᱟᱪᱪᱷᱟ ᱛᱟᱦᱞᱮ ᱟᱹᱛᱩ ᱫᱤᱥᱚᱢ ᱨᱮ ᱪᱟᱥᱵᱟᱥ ᱠᱚ
ᱦᱚᱸ ᱪᱟᱥᱵᱟᱥ ᱦᱩᱭᱩᱜ ᱜᱮᱭᱟ ᱟᱹᱵᱤᱱᱟᱜ ᱟᱹᱛᱩ ᱫᱤᱥᱚᱢ ᱫᱚ ᱚᱠᱟᱨᱮ ᱵᱮᱱ ᱞᱮᱟᱹᱭ ᱠᱮᱫ ᱛᱟᱵᱤᱱᱟ
ᱟᱹᱛᱩ ᱫᱤᱥᱚᱢ ᱫᱚ ᱟᱹᱞᱤᱧᱟᱜ ᱫᱚ ᱢᱮᱫᱽᱱᱟᱯᱩᱨ ᱜᱮ ᱠᱟᱱᱟ ᱟᱹᱞᱤᱧ ᱦᱚᱸ
ᱦᱩᱸ
ᱛᱟᱦᱞᱮ ᱟᱹᱛᱩ ᱨᱮ ᱛᱚᱞᱟ ᱠᱚ ᱜᱤᱰᱤ ᱠᱮᱫᱟ ᱵᱟᱲᱟ ᱠᱮᱫᱟ ᱥᱮ ᱵᱟᱝ
ᱟᱹᱣᱨᱤ ᱜᱤᱲᱤᱡ ᱦᱩᱭᱩᱜᱼᱟ ᱱᱚᱜᱼᱚᱭ ᱟᱥᱟᱲ ᱵᱚᱸᱜᱟ ᱥᱮᱛ ᱜᱤᱲᱤ ᱦᱩᱭᱩᱜᱼᱟ ᱚᱢᱵᱟᱵᱚᱛᱤ ᱡᱚᱢ ᱠᱟᱛᱮᱜ
ᱟᱪᱪᱷᱟ ᱟᱯᱮᱥᱮᱫ ᱛᱟᱦᱚᱞᱮ ᱟᱢᱵᱟᱵᱛᱤᱤ ᱡᱚᱢ ᱵᱟᱲᱟ ᱠᱟᱛᱮᱜ ᱛᱟᱨᱯᱚᱨ ᱚᱱᱟ ᱯᱚᱨᱮᱜᱮ ᱛᱚᱞᱟ ᱠᱚᱫᱚ ᱯᱮ ᱜᱤᱰᱤᱭᱟ
ᱦᱳᱭ ᱦᱳᱭ ᱟᱯᱮ ᱚᱱᱛᱮ ᱫᱚ
ᱵᱟᱝ ᱟᱞᱮ ᱚᱱᱛᱮ ᱫᱚ ᱵᱟᱹᱭᱦᱟᱹᱲ ᱡᱟᱦᱟᱸ ᱠᱚ ᱨᱚᱦᱚᱭ ᱦᱩᱭᱩᱜᱼᱟ ᱚᱱᱟ ᱞᱟᱹᱜᱤᱫ ᱢᱟ ᱢᱟᱲᱟᱝ ᱨᱮᱜᱮ ᱛᱚᱞᱟ ᱫᱚ ᱜᱤᱰᱤ ᱦᱩᱭ ᱟᱠᱟᱱᱟ ᱡᱟᱱᱟᱢ ᱡᱟᱱᱟᱢ ᱜᱚᱫ ᱟᱠᱟᱱᱟ ᱚᱱᱟ ᱠᱚᱫᱚ ᱵᱟᱹᱭᱦᱟᱹᱲ ᱦᱟᱥᱟ ᱛᱚ ᱚᱱᱟ ᱠᱚᱫᱚ ᱢᱟᱲᱟᱝ ᱛᱮ ᱛᱚᱞᱟ ᱵᱟᱢ ᱜᱤᱰᱤ ᱫᱚᱦᱚ ᱞᱮᱠᱷᱟᱱ ᱛᱟᱭᱚᱢ ᱫᱟᱨᱟᱢ ᱛᱮ ᱡᱚᱠᱷᱚᱱ ᱡᱟᱹᱥᱛᱤ ᱫᱟᱜᱟᱭ ᱩᱱ ᱡᱚᱦ ᱟᱫᱚ ᱵᱟᱹᱭᱦᱟᱹᱲ ᱠᱚ ᱰᱩᱵᱩᱡᱚᱜᱼᱟ᱾ ᱚᱱᱠᱟ ᱨᱮᱫᱚ ᱪᱤᱠᱟᱛᱮ ᱟᱫᱚ ᱦᱩᱲᱩ ᱫᱚ ᱨᱚᱦᱚᱭᱟ᱾
ᱦ ᱟᱞᱮ ᱥᱮᱫ ᱢᱟ ᱥᱮᱨᱚᱠᱚᱢ ᱠᱟᱹᱴᱤᱡ ᱫᱟᱜ ᱨᱮᱱᱟᱜ ᱯᱨᱚᱵᱞᱮᱢ ᱢᱮᱱᱟᱜᱼᱟ ᱛᱚ ᱥᱮᱨᱚᱠᱚᱢ ᱫᱟᱜ ᱚᱱᱛᱮ ᱵᱟᱹᱱᱩᱜ ᱛᱟᱞᱮᱭᱟ ᱜᱷᱩᱴᱩ ᱫᱤᱥᱚᱢ ᱛᱚ᱾
ᱻ ᱟᱪᱪᱷᱟ ᱫᱟᱜ ᱠᱚ ᱛᱟᱦᱚᱞᱮ ᱟᱯᱮ ᱥᱮᱫ ᱫᱚ ᱠᱟᱹᱴᱤᱡ ᱮᱴᱠᱮᱴᱚᱬᱮ ᱢᱮᱱᱟᱜᱼᱟ᱾
ᱦᱳᱭ ᱮᱴᱠᱮᱴᱚᱬᱮ ᱢᱮᱱᱟᱜᱼᱟ ᱟᱫᱚ ᱥᱮᱨᱢᱟ ᱡᱟᱹᱲᱤ ᱪᱷᱟᱲᱟ ᱵᱟᱝ ᱜᱟᱱᱚᱜᱼᱟ ᱟᱞᱮ ᱚᱱᱛᱮ ᱫᱚ᱾
ᱦᱳᱭ ᱟᱨ ᱪᱟᱸᱫᱚ ᱵᱚᱸᱜᱟ ᱛᱟᱟᱹᱜᱤ ᱨᱮᱜᱮ ᱛᱟᱦᱮᱸ ᱦᱩᱭᱩᱜᱼᱟ ᱛᱤᱥᱮ ᱡᱟᱹᱲᱤᱭᱟᱵᱚᱱ ᱠᱟᱱᱟ ᱩᱱᱜᱮ ᱟᱫᱚ ᱪᱟᱥᱵᱟᱥ ᱠᱟᱹᱢᱤ ᱫᱚ ᱮᱛᱚᱦᱚᱵ ᱦᱩᱭᱩᱜᱼᱟ ᱟᱪᱪᱷᱟ ᱦᱳᱲᱩ ᱵᱟᱫ ᱠᱟᱛᱮᱫ ᱟᱨ ᱟᱯᱮ ᱚᱱᱟ ᱠᱚᱨᱮ ᱪᱮᱫ ᱠᱚᱯᱮ ᱨᱚᱦᱚᱭ ᱵᱟᱲᱟᱭ ᱜᱮᱭᱟ?
ᱦᱳᱨᱳ ᱵᱟᱫ ᱠᱟᱛᱮᱫ ᱥᱚᱵᱽᱡᱤ ᱠᱚ ᱨᱚᱦᱚᱭ ᱵᱟᱲᱟᱭ ᱦᱩᱭᱩᱜ ᱜᱮᱭᱟ᱾
ᱟᱪᱪᱷᱟ ᱟᱨ ᱥᱚᱵᱡᱤ ᱠᱚᱨᱮ ᱢᱟᱱᱮ ᱪᱮᱫᱞᱮᱠᱟ ᱫᱟᱢ ᱠᱚ ᱧᱟᱢᱚᱜᱼᱟ ᱥᱮ ᱚᱱᱠᱟ ᱞᱮᱠᱟ ᱫᱟᱢ ᱫᱚ ᱵᱟᱝ ᱧᱟᱢᱚᱜᱼᱟ᱾
ᱡᱚᱠᱷᱚᱱ ᱡᱮᱢᱚᱱ ᱟᱨᱠᱤ ᱡᱩᱫᱤ ᱫᱟᱢ ᱛᱟᱦᱮᱱ ᱠᱷᱟᱱ ᱛᱚ ᱵᱷᱟᱜᱮ ᱜᱮ ᱵᱟᱝᱠᱷᱟᱱ ᱫᱚ ᱞᱚᱥ ᱪᱟᱞᱟᱜ ᱜᱮᱭᱟ ᱡᱷᱚᱛᱚ ᱜᱮ᱾
ᱦᱳᱭ ᱟᱵᱚ ᱡᱟᱦᱟᱸᱛᱤᱥ ᱥᱚᱵᱡᱤ ᱠᱚᱵᱚᱱ ᱪᱟᱥᱟ ᱩᱱ ᱡᱚᱠᱷᱚᱱ ᱵᱚᱱ ᱟᱹᱠᱷᱨᱤᱧᱟ ᱩᱱᱫᱚ ᱯᱟᱹᱭᱟᱹᱨ ᱯᱟᱹᱷᱠᱟᱹᱨ ᱠᱚ ᱠᱚᱢ ᱫᱟᱢ ᱛᱮᱠᱚ ᱦᱟᱛᱟᱣᱟ ᱾ ᱮᱱᱠᱷᱟᱱ ᱡᱟᱦᱟᱸᱛᱤᱥ ᱟᱢ ᱦᱟᱴᱨᱮ ᱪᱟᱞᱟᱜ ᱢᱮᱥᱮ
ᱵᱮᱥᱤ ᱵᱮᱥᱤ ᱫᱟᱢ ᱛᱮᱠᱚ ᱼᱟ ᱦᱮᱸ
ᱞᱟᱹᱭ ᱢᱮ ᱪᱮᱫ ᱮᱢ ᱞᱟᱹᱭᱮᱫ ᱛᱟᱦᱮᱫ
ᱛᱟᱨᱯᱚᱨ ᱟᱯᱮ ᱢᱟᱜᱢᱚᱬᱮ ᱠᱟᱱᱟ ᱥᱮ ᱵᱟᱝ?
ᱵᱟᱝ ᱱᱮᱥ ᱫᱚ ᱢᱟᱜᱢᱚᱬᱮ ᱫᱚ ᱵᱟᱝ ᱦᱩᱭ ᱟᱠᱟᱱᱟ᱾ ᱱᱮᱥ ᱫᱚ ᱟᱞᱮ ᱫᱚ ᱢᱟᱜᱢᱚᱬᱮ ᱫᱚᱞᱮ ᱢᱟᱜᱢᱚᱬᱮ ᱜᱮᱞᱮᱭᱟ ᱱᱮᱥ ᱫᱚ ᱫᱚ ᱵᱟᱦᱟ ᱦᱩᱭ ᱮᱱᱟ᱾
ᱚ
ᱟᱫᱚ ᱟᱞᱮ ᱟᱹᱛᱩ ᱦᱮᱸ ᱵᱟᱦᱟ ᱫᱚ ᱱᱟᱭᱛᱮ ᱱᱟᱯᱟᱭ ᱱᱟᱯᱟᱭ ᱛᱮᱜᱮ ᱦᱩᱭᱱᱟ ᱟᱞᱮ ᱟᱛᱳ ᱨᱮᱫᱚ ᱟᱫᱚ ᱡᱟᱦᱟᱸ ᱵᱚᱪᱷᱚᱨ ᱞᱮ ᱵᱟᱦᱟᱜᱼᱟ ᱤᱱᱟᱹ ᱥᱮᱨᱢᱟ ᱫᱚ ᱟᱫᱚ ᱢᱟᱜ ᱢᱚᱬᱮ ᱫᱚ ᱵᱟᱝᱞᱮ ᱢᱟᱜᱽ ᱢᱚᱬᱮᱭᱟ ᱟᱞᱮ ᱫᱚ ᱱᱟᱦᱟᱜ ᱠᱟᱞᱚᱢ ᱥᱮᱫ ᱞᱮ ᱢᱟᱜ ᱢᱚᱬᱮᱜᱼᱟ᱾
ᱟᱞᱮ ᱫᱚ ᱵᱟᱦᱟ ᱦᱚᱸᱞᱮ ᱵᱟᱦᱟᱜᱼᱟ ᱢᱟᱜ ᱢᱚᱬᱮ ᱦᱚᱸᱞᱮ ᱢᱟᱜ ᱢᱚᱬᱮᱜᱼᱟ᱾ ᱢᱟᱱᱮ ᱵᱟᱦᱟ ᱫᱚ ᱥᱩᱫᱷᱩ ᱯᱩᱡᱟᱹ ᱴᱩᱠᱩ ᱞᱮ ᱯᱩᱡᱟᱹᱭᱟ ᱟᱨ ᱢᱟᱜᱢᱚᱬᱮ ᱫᱚ ᱡᱟᱞᱠ ᱡᱚᱢᱚᱠ ᱛᱮᱞᱮ ᱠᱚᱨᱟᱣ ᱜᱮᱭᱟ᱾
ᱟᱪᱪᱷᱟ ᱢᱟᱱᱮ ᱢᱤᱫ ᱥᱮᱨᱢᱟ ᱨᱮᱜᱮ ᱵᱟᱦᱟ ᱟᱨ
ᱦᱩᱸ ᱵᱟᱱᱟᱨ ᱜᱮ ᱵᱟᱱᱟᱨ ᱜᱮ ᱟᱫᱚ ᱵᱟᱦᱟ ᱥᱚᱭ ᱵᱟᱦᱟ ᱥᱚᱢᱚᱭ ᱫᱚ ᱥᱩᱫᱩ ᱯᱩᱡᱟᱹᱩ ᱯᱩᱡᱟᱹᱞᱮ ᱠᱚᱨᱟᱣ ᱜᱮᱭᱟ ᱟᱨ ᱢᱟᱜᱢᱚᱬᱮ ᱥᱚᱢᱚᱭ ᱫᱚ ᱯᱩᱨᱟᱹ ᱵᱷᱟᱜᱮ ᱞᱮᱠᱟ ᱦᱩᱭᱩᱜ ᱜᱮ ᱛᱟᱞᱮᱭᱟ ᱚᱱᱟᱫᱚ ᱯᱨᱚᱛᱮᱠ ᱥᱮᱨᱢᱟ ᱜᱮ ᱦᱩᱭᱩᱜ ᱜᱮ ᱛᱟᱞᱮᱭᱟ ᱠᱚᱱᱳ ᱪᱷᱟᱲ ᱵᱚᱱᱟᱜ-ᱟ ᱾
ᱟᱪᱪᱷᱟ ᱯᱨᱚᱛᱛᱮᱮᱠ ᱵᱚᱪᱷᱚᱨ ᱜᱮ ᱦᱩᱭᱩᱜᱼᱟ ᱵᱟᱝ
ᱦᱮᱸ
ᱱᱚᱟ ᱱᱮᱥ ᱫᱚ ᱦᱩᱭᱮᱱ ᱛᱟᱯᱮᱜ ᱜᱮᱭᱟ
ᱦᱩᱸ ᱱᱮᱥ ᱫᱚ ᱦᱩᱭᱮᱱ ᱛᱟᱞᱮᱭᱟ ᱱᱚᱜᱼ ᱠᱤᱪᱷᱩ ᱫᱤᱱ ᱞᱟᱦᱟ ᱜᱮ
ᱟᱪᱪᱷᱟ ᱢᱟᱲᱟᱝ ᱛᱮ ᱩᱯᱨᱩᱢ ᱞᱟᱝ ᱛᱟᱦᱮᱸ ᱞᱮᱱᱠᱷᱟᱱ ᱦᱚᱳᱭᱛᱳ ᱪᱟᱞᱟᱣ ᱦᱩᱭ ᱠᱚᱜᱼᱟ ᱟᱯᱮᱭᱟᱜ ᱢᱟᱜᱢᱚᱬᱮ ᱠᱚᱨᱮ᱾ ᱥᱮ ᱪᱮᱫᱠᱟ ᱯᱮ ᱢᱟ
ᱟᱫᱚ ᱱᱚᱼᱚᱭ ᱛᱚ ᱱᱚ-ᱚᱭ ᱛᱚ ᱩᱯᱨᱩᱢ ᱠᱚ ᱦᱩᱭᱱᱟ᱾ ᱯᱚᱨᱮ ᱥᱮᱨᱢᱟ ᱱᱟᱜ ᱱᱮᱶᱛᱟ ᱦᱩᱭᱩᱜᱼᱟ᱾
ᱟᱯᱮ ᱚᱱᱛᱮᱱᱟᱜ ᱟᱹᱨᱤᱪᱟᱹᱞᱤ ᱠᱚ ᱪᱮᱫᱞᱮᱠᱟ ᱛᱟᱦᱮᱸᱠᱟᱱᱟ ᱪᱮᱫᱞᱠᱟ ᱵᱟᱝ ᱧᱮᱞ ᱟᱹᱜᱩ ᱦᱩᱭ ᱠᱚᱜᱼᱟ᱾ ᱟᱨ ᱱᱚᱸᱰᱮ ᱢᱮᱫᱽᱱᱟᱯᱩᱨ ᱨᱮ ᱵᱟᱦᱟ ᱦᱩᱭᱱᱟ᱾ ᱠᱚᱭᱮᱠ ᱫᱤᱱ ᱢᱟᱲᱟᱝ ᱜᱮ ᱱᱚᱣᱟ ᱫᱤᱥᱚᱢ ᱵᱟᱦᱟ ᱚᱱᱟ ᱨᱮᱫᱚᱢ
ᱟᱸᱡᱚᱢ ᱫᱚᱞᱤᱧ ᱟᱸᱡᱚᱢ ᱞᱮᱫᱟ ᱟᱫᱚ ᱦᱮᱡ ᱜᱮ ᱵᱟᱝ ᱦᱩᱭ ᱠᱟᱱᱟ ᱵᱮᱥᱛᱚ ᱠᱟᱹᱴᱤᱡ ᱛᱟᱦᱮ ᱦᱩᱭ ᱞᱮᱱᱟ ᱛᱚ᱾
ᱦᱳᱭ ᱤᱱᱟᱹ ᱦᱤᱞᱳᱜ ᱢᱟ ᱥᱤᱛᱩᱝ ᱦᱚᱸ ᱟᱹᱰᱤ ᱡᱟᱹᱥᱛᱤ ᱥᱤᱛᱩᱝ ᱞᱮᱫᱟᱭ᱾
ᱦᱮᱸ ᱫᱚᱢᱮ ᱜᱚᱨᱚᱢ ᱠᱟᱱᱟ ᱛᱚ᱾
ᱦᱳᱭ ᱟᱫᱚ ᱱᱚᱜᱼᱚᱭ ᱪᱟᱹᱛ ᱵᱟᱹᱭᱥᱟᱹᱠᱷ ᱯᱟᱨᱚᱢᱱᱟ᱾ ᱡᱷᱮᱸᱴ ᱵᱚᱸᱜᱟ ᱪᱟᱞᱟᱜ ᱠᱟᱱᱟ ᱮᱱᱛᱮ ᱨᱮᱦᱚᱸ ᱱᱟᱦᱟᱜ ᱫᱚ ᱧᱮᱞᱚᱜ ᱠᱟᱱᱟ ᱡᱮ ᱥᱤᱛᱩᱝ ᱫᱚ ᱟᱹᱰᱤ ᱡᱟᱹᱥᱛᱤ ᱥᱤᱛᱩᱝ ᱫᱟᱭ ᱟᱨ ᱜᱚᱨᱚᱢ ᱦᱚᱸ ᱜᱚᱨᱚᱢ ᱠᱟᱱ ᱜᱮᱭᱟ᱾ ᱟᱫᱚ ᱱᱟᱦᱟᱜ ᱱᱮᱛᱟᱨ ᱫᱤᱱ ᱫᱚ ᱟᱵᱚᱦᱟᱣᱟ ᱨᱮᱱᱟᱜ ᱯᱚᱨᱤᱵᱚᱨᱛᱚᱱᱼᱼ ᱛᱚᱱ ᱠᱷᱟᱹᱛᱤᱨ ᱥᱤᱛᱩᱝ ᱠᱚᱦᱚᱸ ᱢᱟᱱᱮ ᱡᱟᱦᱟᱱᱟᱜ ᱜᱮ ᱡᱮᱱ ᱵᱚᱨᱥᱟ ᱦᱚᱸ ᱛᱟᱭᱚᱢᱚᱜ ᱠᱟᱱᱟ ᱥᱤᱛᱩᱝ ᱠᱚᱦᱚᱸ ᱛᱟᱭᱚᱢᱚᱜ ᱠᱟᱱᱟ ᱨᱟᱵᱟᱝ ᱦᱚᱸ ᱛᱟᱭᱚᱢᱚᱜ ᱠᱟᱱᱟ ᱚᱱᱠᱟᱟᱜ ᱜᱮ ᱧᱮᱞᱚᱜ ᱠᱟᱱᱟ ᱛᱚ
ᱦᱮᱸ ᱟᱨ ᱠᱤᱪᱷᱩ ᱫᱤᱱ ᱜᱚᱨᱚᱢ ᱛᱟᱦᱮᱱᱟ ᱟᱫᱚ ᱛᱚᱜ ᱟᱥᱟᱲ ᱵᱚᱸᱜᱟ ᱧᱩᱨᱩᱜ ᱠᱟᱱᱟ᱾ ᱟᱫᱚ ᱥᱩᱫᱩ ᱫᱟᱜ ᱟᱨ ᱫᱟᱜ
ᱦᱳᱭ ᱟᱵᱚ ᱪᱟᱹᱥᱤ ᱦᱚᱯᱚᱱ ᱥᱮ ᱪᱟᱹᱥᱤ ᱚᱲᱟᱜ ᱨᱮᱱ ᱦᱚᱲ ᱫᱚ ᱫᱟᱜ ᱫᱚ ᱟᱥᱟᱨ ᱨᱮ ᱠᱚ ᱛᱟᱦᱮᱱ ᱜᱮᱭᱟ ᱵᱟᱭ ᱫᱟᱜ ᱞᱮᱠᱷᱟᱱ ᱚᱲᱟᱜ ᱨᱮ ᱪᱟᱥ ᱵᱟᱝ ᱦᱩᱭᱩᱜᱼᱟ
ᱦᱮᱸ
ᱟᱨ ᱱᱚᱜᱼᱚᱸᱭ ᱥᱩᱨ ᱨᱮ ᱵᱩᱨᱩ ᱵᱚᱸᱜᱟ᱾ ᱦᱳᱭ ᱫᱟᱜ ᱢᱟ ᱫᱚᱨᱠᱟᱨ ᱠᱟᱱ ᱜᱮᱭᱟ ᱟᱹᱰᱤᱤᱱ ᱥᱩᱨ ᱨᱮ ᱵᱩᱨᱩ ᱵᱚᱸᱜᱟ ᱛᱟᱦᱚᱞᱮ ᱚᱱᱛᱮ ᱪᱟᱞᱟᱣ ᱨᱮᱱᱟᱜ ᱡᱟᱦᱟᱸ ᱞᱮᱠᱟᱱᱟᱜ ᱯᱞᱮᱱ ᱢᱮᱱᱟᱜᱮᱱᱟᱜ ᱟᱥᱮ ᱪᱮᱫ?
ᱯᱞᱮᱱ ᱫᱚ ᱢᱮᱱᱟᱜ ᱟᱛᱚ ᱪᱟᱞᱞᱟᱣ ᱦᱩᱭᱩᱜᱼᱟ ᱢᱚᱱᱮ ᱦᱩᱭᱩᱜ ᱠᱟᱱᱟ ᱟᱹᱵᱤᱱ ᱵᱤᱱ ᱪᱟᱞᱟᱜᱼᱟ
ᱟᱹᱞᱤᱧ ᱦᱚᱸ ᱪᱟᱞᱟᱣ ᱜᱮᱛᱚᱞᱤᱧ ᱢᱚᱱᱮᱭᱮᱫᱟ ᱟᱫᱚ ᱥᱩᱨ ᱫᱤᱱ ᱜᱮᱭᱟ ᱥᱮᱴᱮᱨ ᱦᱚᱪᱚᱱ
ᱚ ᱛᱟᱦᱞᱮ ᱚᱰᱮ ᱦᱩ ᱯᱞᱮᱱ ᱦᱚᱸ ᱵᱟᱟᱭ ᱴᱷᱤᱠᱟ ᱠᱷᱟᱱ ᱥᱩᱨ ᱦᱮᱡ ᱞᱮᱱᱠᱷᱟᱱ ᱛᱚᱠᱷᱚᱱ ᱴᱟᱭᱤᱢ ᱵᱟᱭ ᱧᱟᱢᱚᱜᱼᱟ᱾
ᱦᱳᱭ ᱦᱳᱭ ᱟᱹᱰᱤ ᱢᱟᱲᱟᱝ ᱠᱷᱚᱱ ᱚᱱᱟ ᱠᱚᱢ ᱩᱭᱦᱟᱹᱨ ᱫᱚᱦᱚ ᱠᱟᱜᱼᱟ ᱮᱱᱠᱷᱟᱱ ᱡᱩᱫᱤ ᱚᱱᱟ ᱵᱟᱝ ᱯᱩᱨᱚᱱᱚᱜ ᱛᱟᱢᱟ ᱟᱥᱟ ᱠᱚ ᱛᱚᱵᱮ ᱠᱷᱟᱱ ᱢᱚᱱᱮ ᱦᱚᱭ ᱨᱟᱜᱟ ᱩᱱ ᱡᱚᱦᱚᱜ ᱫᱚ᱾
ᱦᱳᱭ ᱦᱳᱭ ᱚ ᱡᱩᱫᱤ ᱪᱟᱞᱟᱜ ᱦᱩᱭᱩᱜ ᱠᱷᱟᱱ ᱧᱟᱯᱟᱢ ᱦᱩᱭᱩᱜᱼᱟ ᱵᱩᱡ ᱫᱟᱹᱢ᱾
ᱦᱳᱭ ᱱᱚᱜᱼᱚᱭ ᱱᱟᱢᱵᱟᱨ ᱠᱚᱢᱟ ᱛᱟᱦᱮᱱ ᱜᱮᱭᱟ ᱛᱟᱦᱚᱞᱮ ᱚᱵᱚᱥᱥᱳᱭ ᱡᱩᱫᱤ ᱵᱮᱱ ᱪᱟᱞᱟᱜᱼᱟ ᱩᱱ ᱡᱚᱦᱠᱷᱚᱜ ᱯᱷᱳᱱ ᱵᱤᱱ ᱧᱟᱯᱟᱢᱟ ᱟᱵᱚᱱ ᱵᱩᱨᱩ ᱪᱮᱛᱟᱱ ᱨᱮᱜᱮ᱾
ᱦᱳᱭ ᱵᱩᱨᱩ ᱪᱮᱛᱟᱱ ᱨᱮᱜᱮ ᱵᱚᱱ ᱧᱟᱯᱟᱢ-ᱟ᱾
ᱠᱮᱭᱟᱵᱚᱱ ᱚᱱᱛᱮ ᱨᱮᱜᱮ ᱟᱨᱠᱤ
ᱟᱯᱮ ᱴᱷᱮᱱ ᱠᱷᱚᱱ ᱫᱚ ᱛᱤᱱᱟᱹᱜ ᱥᱟᱺᱜᱤᱧ ᱮᱱᱟ ᱵᱩᱨᱩ ᱵᱚᱸᱜᱟ ᱫᱚ?
ᱡᱟᱹᱥᱛᱤ ᱫᱚ ᱵᱟᱝ ᱥᱟᱺᱜᱤᱧᱟ ᱱᱚᱝᱠᱟ ᱟᱴᱪᱚᱞᱞᱤᱥ ᱯᱚᱧᱪᱟᱥ ᱠᱤᱞᱳᱢᱤᱴᱟᱨ ᱜᱟᱱ ᱦᱩᱭᱩᱜᱼᱟ᱾
ᱚ
ᱟᱯᱮ ᱫᱚ ᱟᱫᱚᱯᱮ ᱠᱟᱹᱴᱤᱡ ᱯᱮ ᱥᱟᱺᱜᱤᱧᱚᱜᱼᱟ ᱟᱞᱮ ᱠᱷᱚᱱᱟᱜ ᱫᱚ᱾
ᱦᱳᱭ ᱦᱳᱭ ᱟᱞᱟᱫᱟ ᱠᱟᱹᱴ ᱞᱮ ᱥᱱᱟ ᱟ ᱳᱭ ᱥᱟᱴ ᱥᱳᱚᱛᱛᱳᱨ ᱠᱤᱞᱳᱢᱤᱴᱟᱨ ᱜᱟᱱ᱾
ᱦᱳᱭ ᱡᱟᱹᱥᱛᱤ ᱥᱟᱺᱜᱤᱧ ᱫᱚ ᱵᱟᱝ ᱠᱟᱱᱟ ᱥᱩᱨ ᱜᱮ ᱚᱱᱟ ᱦᱚᱸ᱾
ᱦᱮᱸ ᱦᱮᱸ
ᱟᱫᱚ ᱡᱚᱢ ᱵᱟᱲᱟ ᱠᱚ ᱦᱩᱭ ᱱᱟᱥᱮ ᱵᱟᱝ?
ᱟᱹᱣᱨᱤ ᱦᱩᱭᱩᱜᱼᱟ ᱡᱚᱢ ᱦᱩᱭᱩᱜᱼᱟ ᱠᱟᱹᱴᱤᱡ ᱯᱚᱨᱮᱛᱮ᱾
ᱟᱨ ᱤᱥᱤᱱ ᱠᱚᱫᱚ ᱦᱩᱭ ᱠᱟᱱ ᱜᱮᱭᱟ?
ᱦᱮᱸ ᱚᱲᱟᱜ ᱨᱮᱢᱟ ᱢᱟᱭ ᱤᱥᱤᱱ ᱵᱟᱲᱟᱭᱟ ᱛᱚ᱾
ᱟᱪᱪᱷᱟ ᱱᱤᱡᱮ ᱫᱚ ᱢᱮᱤᱥᱨᱮ ᱛᱟᱦᱮᱸ ᱦᱩᱭᱩᱜ ᱠᱟᱱᱟ ᱛᱚ ᱚᱱᱟ ᱛᱤ ᱟᱫᱚ ᱡᱚᱢ ᱵᱟᱲᱟ ᱫᱚ ᱮᱢᱱᱤ ᱛᱮᱜᱮ ᱯᱨᱚᱛᱛᱮᱠ ᱫᱤᱱ ᱜᱮ ᱫᱮᱨᱤ ᱠᱟᱛᱮᱫ ᱜᱮ ᱦᱩᱭᱩᱜ ᱜᱮᱭᱟ᱾
ᱱᱤᱡᱮ ᱜᱮᱯᱮ ᱤᱥᱤᱱ ᱵᱟᱲᱟᱭ ᱜᱮᱭᱟ ᱢᱮᱥ ᱨᱮ ᱫᱚ?
ᱦᱳᱭ ᱱᱤᱡᱮ ᱛᱮᱜᱮᱞᱮ ᱤᱥᱤᱱᱟ ᱱᱚᱸᱰᱮ ᱫᱚ ᱩᱱᱟᱹᱜ ᱡᱟᱹᱥᱛᱤ ᱦᱚᱲ ᱵᱟᱹᱱᱩᱜ ᱞᱮᱭᱟ ᱡᱟᱦᱟᱸᱤᱨ ᱠᱷᱟᱹᱛᱤᱨ ᱛᱮ ᱮᱴᱟᱜ ᱦᱚᱲ ᱡᱟᱦᱟᱸᱭ ᱤᱥᱤᱱ ᱞᱟᱹᱜᱤᱫ ᱡᱟᱦᱸᱟᱭ ᱫᱚᱦᱚ ᱥᱚᱢᱵᱷᱚᱵᱽ ᱵᱟᱝ ᱦᱩᱭᱩᱜ ᱠᱟᱱᱟ᱾ ᱚᱱᱟ ᱠᱷᱟᱹᱛᱤᱨ ᱱ ᱡᱛᱮᱜ ᱜᱮ ᱤᱥᱤᱱ ᱦᱩᱭᱩᱜ ᱠᱟᱱᱟ᱾
ᱦᱮᱸ ᱚᱲᱟᱜ ᱦᱚᱲ ᱫᱚ ᱱᱟᱯᱟᱭ ᱵᱟᱲᱟ ᱜᱮᱭᱟ ᱠᱚ ᱮᱠᱷᱚᱱ ᱫᱚ?
ᱦᱮᱸ ᱚᱲᱟᱜ ᱠᱚᱨᱮ ᱫᱚ ᱡᱚᱛᱚ ᱱᱟᱯᱟᱭ ᱵᱟᱲᱟᱟᱜ ᱜᱮ ᱪᱟᱞᱟᱣ ᱦᱩᱭ ᱞᱮᱱᱟ ᱠᱚᱭᱮᱠ ᱫᱤᱱ ᱢᱟᱲᱟᱝ ᱜᱮ ᱚᱲᱟᱜ ᱥᱮᱫ
ᱟᱨ ᱟᱯᱮ ᱚᱱᱛᱮ ᱥᱮᱮᱨᱚᱠᱚᱢ ᱥᱮᱨᱚᱠᱚᱢ ᱪᱮᱫ ᱯᱨᱳᱜᱨᱟᱢ ᱠᱚ ᱦᱩᱭᱭ ᱵᱟᱲᱟᱜ ᱜᱮᱭᱟ ᱥᱮ
ᱥᱮᱨᱚᱠᱚᱢ ᱯᱨᱳᱜᱨᱟᱢ ᱵᱚᱞᱛᱮ ᱫᱚ ᱱᱤᱛ ᱫᱚ ᱚᱱᱠᱟᱱᱟᱜ ᱯᱨᱳᱜᱨᱟᱢ ᱫᱚ ᱵᱟᱹᱱᱩᱜᱼᱟ᱾ ᱥᱩᱨ ᱨᱮ ᱟᱵᱚᱣᱟᱜ ᱦᱩᱞ ᱢᱟᱦᱟ ᱦᱮᱱᱟᱜᱼᱟ ᱚᱱᱟ ᱦᱩᱞ ᱢᱟᱦᱟ ᱜᱮ ᱟᱛᱳ ᱨᱮ ᱠᱟᱹᱴᱤᱡ ᱡᱟᱸᱠ ᱡᱚᱢᱚᱠ ᱥᱟᱶᱛᱮ ᱢᱟᱱᱟᱣ ᱦᱩᱭᱩᱜ ᱜᱮᱭᱟ᱾ ᱚᱱᱟᱜᱮ ᱟᱨ ᱚᱱᱠᱟᱱ ᱡᱟᱦᱟᱱ ᱯᱨᱳᱜᱨᱟᱢ ᱫᱚ ᱟᱫᱚ ᱱᱤᱛ ᱥᱩᱨ ᱨᱮᱫᱚ ᱵᱟᱹᱱᱩᱜᱼᱟ᱾
ᱦᱮᱸ ᱟᱞᱮ ᱥᱮᱫ ᱦᱩᱞ ᱢᱟᱦᱟ ᱫᱚ ᱢᱟᱱᱟᱣ ᱫᱚᱠᱚ ᱢᱟᱱᱟᱣ ᱜᱮᱭᱟ ᱥᱮᱨᱚᱠᱚᱢ ᱡᱟᱠ ᱡᱚᱢᱚᱠ ᱫᱚ ᱵᱟᱝ
ᱦᱳᱭ ᱱᱟᱦᱟᱜ ᱧᱮᱞᱚᱜ ᱠᱟᱱᱟ ᱦᱩᱞ ᱢᱟᱦᱟᱨᱮ ᱟᱭᱢᱟᱛᱳ ᱠᱚᱨᱮ ᱜᱮ ᱦᱩᱞ ᱢᱟᱦᱟ ᱠᱚ ᱠᱚ ᱢᱟᱱᱟᱣ ᱠᱮᱫᱟ ᱤᱱᱟᱹ ᱛᱟᱭᱚᱢ ᱞᱟᱜᱽᱲᱮ ᱟᱠᱷᱲᱟ ᱮᱢᱟᱱᱟᱜ ᱠᱚ ᱦᱮᱯᱨᱟᱣ ᱚᱱᱠᱟᱱᱟᱜ ᱟᱭᱢᱟ ᱜᱮᱠᱚ ᱫᱚᱦᱚᱭᱮᱫᱟ ᱟᱢ ᱪᱮᱫ ᱮᱢ ᱢᱚᱱᱮᱭᱟ ᱡᱮ ᱱᱚᱝᱠᱟᱱᱟᱜ ᱱᱚᱣᱟ ᱫᱩᱠ ᱫᱤᱱᱨᱮ ᱦᱩᱞ ᱢᱟᱦᱟ ᱞᱮᱠᱟᱱ ᱫᱤᱱᱨᱮ ᱟᱵᱚ ᱚᱱᱠᱟᱱ ᱮᱱᱮᱡ ᱥᱮᱨᱮᱧ ᱟᱠᱷᱲᱟ ᱫᱚᱦᱚ ᱞᱟᱹᱠᱛᱤ ᱠᱟᱱ ᱛᱟᱵᱚᱱᱟ
ᱥᱮᱨᱚᱠᱚᱢ ᱫᱚ ᱵᱟᱝ ᱞᱟᱹᱠᱛᱤᱭᱟ ᱢᱟᱱᱮ ᱯᱨᱳᱜᱨᱟᱢ ᱠᱚ ᱚᱱᱟ ᱠᱚᱫᱚ ᱩᱪᱤᱛ ᱫᱚ ᱵᱟᱝᱼᱟ᱾ ᱠᱤᱪᱷᱩ ᱠᱤᱪᱷᱩ ᱡᱟᱭᱜᱟ ᱨᱮ ᱧᱮᱞ ᱵᱟᱲᱟ ᱦᱩᱭᱩᱜ ᱠᱟᱱᱟ ᱛᱚ ᱦᱩᱞ ᱢᱟᱦᱟ ᱫᱤᱱ ᱨᱮᱦᱚᱸ ᱠᱚ ᱯᱨᱳᱜᱨᱟᱢᱮᱫᱼᱟ ᱠᱚ ᱰᱤᱡᱮᱞ ᱟᱜᱽᱲᱟᱮ ᱠᱚᱠᱚ ᱵᱟᱡᱟᱭᱮᱫᱼᱟ ᱚᱱᱟ ᱠᱚᱫᱚ ᱴᱷᱤᱠ ᱫᱚ ᱵᱟᱝ ᱠᱟᱱᱟ᱾
ᱦᱳᱭ ᱪᱮᱫᱟᱜ ᱥᱮ ᱱᱚᱣᱟ ᱫᱚ ᱟᱵᱚᱣᱟᱜ ᱫᱩᱠ ᱫᱤᱱ ᱠᱟᱱᱟ᱾
ᱦᱮᱸ ᱫᱩᱠ ᱫᱤᱱ ᱨᱮ ᱟᱵᱚ ᱨᱟᱹᱥᱠᱟᱹ ᱡᱩᱫᱤ ᱵᱚᱱ ᱯᱟᱸᱡᱟᱭᱟ ᱚᱱᱟ ᱫᱚ ᱵᱟᱹᱲᱤᱡ ᱡᱤᱱᱤᱥ ᱥᱮ
ᱦᱳᱭ ᱟᱢ ᱵᱷᱟᱸᱰᱟᱱ ᱚᱲᱟᱜ ᱨᱮ ᱫᱚᱝ ᱮᱱᱮᱡ ᱞᱮᱠᱷᱟᱱ ᱛᱚ ᱟᱨ ᱚᱱᱟ ᱫᱚ ᱵᱟᱭ ᱥᱚᱵᱷᱟᱜ ᱟᱥᱮ ᱦᱳᱭ ᱟᱵᱚᱨᱮᱱ ᱡᱟᱦᱟᱸᱭ ᱠᱚ ᱱᱚᱣᱟ ᱠᱚᱠᱚ ᱠᱚᱨᱟᱣ ᱦᱚᱪᱚᱭᱮᱫᱟ ᱥᱮ ᱥᱮ ᱡᱟᱦᱟᱸᱭ ᱠᱩᱢᱩᱴ ᱠᱚ ᱟᱠᱚ ᱠᱚ ᱠᱚᱨᱟᱣ ᱦᱚᱪᱚᱭᱮᱫᱟ ᱩᱱᱠᱩᱣᱟᱜ ᱵᱩᱡᱷᱟᱹᱣ ᱞᱟᱹᱠᱛᱤ ᱠᱟᱱᱟ ᱡᱮ ᱱᱚᱝᱠᱟ ᱫᱚ ᱟᱵᱚᱣᱟᱜ ᱥᱟᱶᱛᱟ ᱞᱟᱹᱜᱤᱫ ᱫᱚ ᱠᱟᱹᱢᱤ ᱫᱚ ᱱᱚᱝᱠᱟ ᱠᱟᱹᱢᱤ ᱫᱚ ᱵᱟᱝ ᱴᱷᱤᱠᱚᱜᱼᱟ ᱥᱮ
ᱦᱳᱭ ᱦᱳᱭ
ᱚᱱᱠᱟ ᱞᱮᱠᱟ ᱟᱵᱚ ᱨᱮᱱ
ᱟᱫᱚ ᱟᱵᱚᱣᱟᱜ ᱥᱚᱢᱟᱡᱽ ᱢᱟ ᱟᱵᱚᱣᱟᱜ ᱥᱚᱢᱟᱡ ᱢᱟ ᱱᱮᱛᱟᱨ ᱫᱚ ᱪᱷᱟᱯᱨᱟᱼ ᱪᱷᱟᱯᱟᱹᱨᱤ ᱛᱮ ᱯᱮᱨᱮᱡ ᱟᱠᱟᱱ ᱛᱟᱵᱚᱱᱟ ᱛᱚ
ᱠᱟᱱᱟ
ᱟᱵᱚᱣᱟᱜ ᱥᱚᱢᱟᱡᱽ ᱨᱮᱱᱟᱜ ᱢᱮᱱ ᱯᱨᱚᱵᱞᱮᱢ ᱫᱚ ᱚᱱᱟ ᱛᱤᱸᱜᱩ ᱟᱠᱟᱱ ᱛᱟᱵᱚᱱᱟ ᱪᱷᱟᱯᱨᱟᱼ ᱪᱟᱹᱯᱨᱤ
ᱦᱮᱸ ᱧᱤᱫᱟᱹ ᱯᱨᱳᱜᱨᱟᱢ ᱠᱚ ᱫᱟᱬᱟᱱ ᱠᱟᱱᱟ ᱠᱚᱲᱟᱠᱩᱲᱤ ᱠᱚ
ᱫᱚᱢᱮ ᱵᱷᱟᱭᱨᱟᱞ ᱥᱟᱱᱟᱭᱮᱫ ᱠᱚᱣᱟ ᱛᱚ ᱟᱵᱚᱨᱮᱱ ᱢᱟᱹᱭ ᱛᱟᱠᱚ ᱵᱟᱹᱵᱩ ᱛᱟᱠᱚ ᱠᱚ
ᱦᱳᱭ ᱦᱳᱭ ᱟᱪᱪᱷᱟ ᱴᱷᱤᱠ ᱜᱮᱭᱟ ᱜᱚᱢᱠᱮ ᱱᱤᱛ ᱫᱚ ᱚᱱᱠᱟ ᱜᱮᱞᱟᱝ ᱛᱷᱩᱛᱤᱭᱟ ᱱᱟᱦᱟᱜ ᱟᱨᱦᱚ ᱛᱟᱭᱚᱢ ᱫᱟᱨᱟᱢ ᱛᱷᱩᱛᱤ ᱦᱩᱭᱩᱜᱼᱟ᱾
ᱟᱪᱪᱷᱟ ᱴᱷᱤᱠ ᱜᱮᱭᱟ᱾
ᱴᱷᱤᱠ ᱜᱮᱭᱟ ᱢᱟ ᱮᱱᱠᱷᱟᱱ
ᱦᱮᱸ ᱴᱷᱤᱠ ᱜᱮᱭᱟ᱾